ᱦᱳᱭ ᱥᱟᱹᱜᱩᱱ ᱥᱮᱛᱟᱜ ᱥᱟᱹᱜᱩᱱ ᱥᱮᱛᱟᱜ᱾
ᱦᱮᱸ ᱜᱚᱝᱠᱮ ᱟᱫᱚ ᱡᱟᱦᱟᱸ ᱮ ᱠᱟᱛᱷᱟ ᱞᱟᱹᱭ ᱞᱟᱹᱭᱛᱮ, ᱟ ᱥᱚᱢᱚᱭ ᱠᱚᱢᱟ ᱦᱩᱭ ᱜᱚᱫ ᱮᱱᱟ ᱛᱟᱞᱦᱮ ᱚᱱᱟᱜᱮ ᱠᱟᱹᱴᱤᱡ ᱟ ᱠᱟᱹᱴᱤᱡ ᱟᱞᱤᱧ ᱜᱮᱞᱤᱧ ᱦᱮᱸ ᱥᱟᱵ ᱨᱟᱠᱟᱵ ᱫᱟ ᱟᱫᱚ ᱚᱱᱟ ᱜᱚᱝᱠᱮ ᱞᱟᱹᱭ ᱠᱮᱫᱟᱵᱤᱱ ᱡᱟᱦᱟᱸ ᱵᱟᱹᱨᱩᱰᱟᱝ ᱦᱮᱸ, ᱵᱟᱹᱨᱩᱰᱟᱝ ᱡᱮᱞ ᱡᱟᱦᱟᱸ ᱵᱤᱱ ᱞᱟᱹᱭᱫᱟ ᱚᱱᱟ ᱤᱭᱟᱹ ᱠᱮ ᱞᱮᱜ ᱯᱤᱥ ᱡᱟᱦᱟᱸ ᱵᱤᱱ ᱡᱚᱢ ᱵᱟᱲᱟ ᱠᱟᱫᱟ ᱟᱫᱚ ᱜᱚᱝᱠᱮ ᱵᱟᱹᱨᱩᱰᱟᱝ ᱫᱚ ᱢᱟᱱᱮ ᱜᱚᱡ ᱫᱚ ᱢᱟᱱᱮ ᱪᱮᱫᱠᱟ ᱚᱠᱚᱭ ᱪᱮᱫᱠᱟ ᱵᱷᱟᱵᱛᱮ ᱯᱮ ᱜᱚᱡ ᱠᱚ ᱛᱟᱦᱮᱸᱫ-ᱟ ᱠᱟᱹᱴᱤᱡ ᱚᱱᱟᱜᱮ?
ᱦᱩᱸ ᱟᱫᱚ ᱱᱮᱛᱟᱨ ᱫᱚ ᱱᱟᱦᱟᱜ ᱵᱟᱹᱞᱤᱧ ᱪᱟᱞᱟᱣ ᱵᱟᱲᱟᱣ ᱠᱟᱱᱟ ᱚᱱᱟ ᱫᱚ ᱞᱟᱦᱟ ᱧᱚᱜ ᱛᱮ ᱱᱟᱦᱟᱜ᱾ ᱦᱳᱭ ᱥᱮ ᱡᱚᱠᱷᱚᱱ ᱚᱱᱠᱟ ᱠᱟᱹᱴᱤᱡ ᱧᱚᱜ ᱞᱮ ᱛᱟᱦᱮᱸ ᱠᱟᱱᱟ ᱩᱱ ᱚᱠᱛᱮ ᱟᱫᱚ ᱩᱱ ᱥᱚᱢᱚᱭ ᱫᱚ ᱱᱟᱦᱟᱜ ᱠᱷᱮᱛ ᱠᱚ ᱡᱚᱠᱷᱚᱱᱮ ᱫᱟᱜ ᱠᱟᱜᱼᱟ ᱡᱮᱢᱚᱱᱮ ᱫᱟᱜ ᱜᱚᱫ ᱠᱮᱫᱟ ᱟᱫᱚ ᱫᱟᱜ ᱫᱚ ᱩᱱ ᱚᱠᱛᱮ ᱫᱚ ᱱᱟᱜ ᱪᱮᱫ ᱪᱤᱠᱠᱟ ᱢᱟᱱᱮ ᱯᱩᱨᱟᱹ ᱠᱚ ᱨᱟᱜ ᱛᱟᱦᱮᱱᱟ ᱜᱟᱹᱰᱭᱟᱹ ᱨᱮ ᱟᱨ ᱜᱟᱹᱰᱭᱟᱹ ᱠᱚᱨᱮ ᱛᱷᱚᱲᱟ ᱛᱷᱚᱲᱟ ᱫᱟᱜ ᱠᱚ ᱯᱮᱨᱮᱜᱚᱜᱼᱟ ᱰᱟᱸᱰᱟ ᱛᱮ ᱟᱨ ᱠᱚ ᱚᱱᱟ ᱰᱟ ᱰᱟᱸᱰᱟ ᱠᱚᱛᱮ ᱯᱮᱨᱮᱜ ᱵᱟᱲᱟ ᱞᱮᱱᱠᱷᱟᱡ ᱱᱟᱦᱟᱜ ᱟᱫᱚ ᱪᱮᱫ ᱪᱤᱠᱟᱹᱜᱼᱟ ᱟᱫᱚ ᱚᱱᱟ ᱫᱚ ᱵᱚᱱ ᱯᱮᱨᱮᱜ ᱠᱟᱛᱮ ᱵᱚᱱ ᱪᱮᱫ ᱵᱚᱱ ᱪᱤᱠᱟᱹᱭᱟ ᱠᱚᱥᱮᱥᱟᱵᱩᱱ ᱟᱫᱚ ᱥᱟᱵ ᱨᱮᱭᱟᱜ ᱟᱫᱚ᱾ ᱠᱚᱫᱚ ᱠᱚ ᱰᱩᱵᱩᱡᱚᱜᱼᱟ ᱟᱫᱚ ᱡᱷᱟᱹᱞᱤ ᱠᱚᱢ ᱤᱫᱤ ᱞᱮᱠᱷᱟᱱ ᱦᱳᱭ ᱥᱮ, ᱟᱫᱚ ᱡᱷᱟᱹᱞᱤ ᱤᱫᱤ ᱞᱮᱠᱷᱟᱱᱡ ᱥᱮ ᱮᱱᱛᱮ ᱱᱤᱭᱟᱹ ᱠᱚᱢ ᱤᱫᱤ ᱞᱮᱠᱷᱟᱱᱡ ᱟᱫᱚ ᱩᱱ ᱚᱠᱛᱮ ᱫᱚ ᱱᱟᱦᱟᱜ ᱪᱮᱫ ᱪᱤᱠᱟᱹᱼᱟ? ᱟᱫᱚ ᱩᱱ ᱚ ᱛᱚ ᱫᱚ ᱥᱟᱵᱚᱜ ᱟᱠᱚ᱾ ᱟᱨ ᱠᱚ ᱥᱟᱵ ᱞᱮᱱᱠᱷᱟᱡ ᱟᱫᱚ ᱦᱟᱸᱜ ᱟᱹᱰᱤ ᱟᱸᱴ ᱠᱚ ᱥᱟᱵᱚᱜᱼᱟ ᱟᱨ ᱩᱱᱠᱩ ᱜᱮ ᱟᱫᱚ ᱢᱤᱫᱴᱮᱡ ᱫᱩᱲᱩᱵ ᱠᱟᱛᱮᱜ ᱮᱢ ᱠᱷᱟᱞ ᱠᱮᱫ ᱠᱚᱣᱟᱢ ᱟᱫᱚ ᱥᱮᱢ ᱮᱸ ᱜᱮᱫ ᱡᱟᱣᱨᱟᱭᱮᱫ ᱠᱚᱣᱟ ᱟᱨ
ᱦᱮᱸ ᱮᱸ ᱟᱫᱚ ᱜᱚᱝᱠᱮ ᱟᱞᱮ ᱥᱮᱫ ᱟᱞᱮ ᱥᱮᱫ ᱦᱚᱸ ᱦᱮᱸ ᱜᱚᱝᱠᱮ ᱟᱞᱮ ᱥᱮᱫ ᱦᱚᱸ ᱚᱱᱠᱟ ᱞᱮ ᱥᱟᱵ ᱫᱚᱞᱮ ᱥᱟᱵ ᱠᱚᱣᱟ ᱟᱫᱚ ᱟᱞᱮ ᱥᱮᱫ ᱫᱚ ᱜᱚᱝᱠᱮ ᱚᱱᱟ ᱢᱮ ᱨᱮ ᱟᱹᱭᱩᱵ ᱵᱮᱲᱟ ᱡᱚᱠᱷᱚᱡ ᱠᱚ ᱨᱟᱜᱟ ᱫᱚᱢᱮ ᱥᱮ᱾ ᱢᱟᱱᱮ ᱟᱪᱠᱟ ᱜᱮ ᱡᱚᱠᱷᱚᱡ ᱜᱮ ᱫᱟᱜᱟᱭ ᱛᱟᱦᱚᱞᱮ ᱟᱫᱚ ᱨᱟᱜᱟᱠᱚ ᱨᱟᱜ ᱥᱚᱢᱚᱭ ᱟᱫᱚ ᱩᱱᱠᱩ ᱫᱚ ᱴᱚᱪ ᱟᱛᱮᱫ ᱞᱮ ᱪᱟᱞᱟᱜᱼᱟ, ᱦᱮᱸ ᱦᱮᱸ᱾ ᱦᱮᱸ ᱜᱚᱢᱠᱮ ᱟᱫᱚ ᱞᱟᱹᱭ ᱫᱟᱞᱤᱧ ᱚᱱᱟᱜᱮ ᱟᱫᱚ ᱴᱚᱨᱪ ᱛᱮ ᱴᱚᱨᱪ ᱠᱟᱛᱮᱜ ᱞᱮ ᱪᱟᱞᱟᱜᱼᱟ ᱢᱟᱱᱮ ᱞᱟᱭᱤᱴ ᱟᱛᱮᱜ ᱞᱮ ᱪᱟᱞᱟᱜᱼᱟ ᱟᱱᱮ ᱰᱚᱵᱷᱟᱜ ᱠᱚᱨᱮ ᱵᱟᱸᱫ ᱠᱚᱨᱮ ᱛᱟᱞᱮ ᱩᱱᱠᱩ ᱜᱚᱢᱠᱮ ᱢᱟᱱᱮ ᱤᱭᱟᱹ ᱠᱚᱜᱼᱟ ᱠᱚ ᱟᱨ ᱫᱩᱲᱩᱵ ᱠᱟᱛᱮᱜ ᱫᱩᱲᱩᱵ ᱠᱚᱜᱼᱟ ᱠᱚ ᱾ ᱪᱩᱯᱪᱟᱯ ᱟᱫᱚ ᱨᱟᱜᱟᱠᱚ ᱩᱱ ᱥᱚᱢᱚᱭ ᱟᱫᱚ ᱟᱥᱛᱮ ᱟᱥᱛᱮ ᱟᱫᱚ ᱴᱚᱪ ᱴᱚᱪ ᱛᱮ ᱟᱫᱚ ᱟᱞᱮ ᱫᱚ ᱰᱟᱭᱨᱮᱠᱴ ᱫᱚ ᱟᱫᱚ ᱩᱱᱤᱭᱟᱜ ᱦᱚᱲᱢᱚ ᱞᱮ ᱴᱚᱪ-ᱟ ᱢᱟᱱᱮ ᱢᱮᱫ ᱨᱮᱞᱮ ᱴᱚᱪᱮᱭᱟ ᱾ ᱟᱫᱚ ᱴᱚᱨᱪ ᱠᱟᱛᱮᱫ ᱟᱫᱚ ᱩᱱᱤ ᱫᱚ ᱪᱩᱯᱪᱟᱯ ᱮ ᱛᱷᱤᱨ ᱠᱚᱜᱼᱟ ᱟᱫᱚ ᱵᱟᱭ ᱫᱟᱹᱲᱟᱭ ᱦᱮᱸ ᱾ ᱟᱫᱚ ᱫᱟᱹᱲ ᱠᱟᱛᱮᱜ ᱟᱫᱚ ᱚᱸᱰᱮ ᱜᱮ ᱟᱫᱚ ᱥᱟᱭᱤᱰ ᱛᱮ ᱪᱟᱞᱟᱣ ᱠᱟᱛᱮ ᱟᱨᱚ ᱚᱱᱳ ᱦᱚᱲ ᱥᱟᱭᱤᱰ ᱛᱮ ᱪᱟᱞᱟᱣ ᱠᱟᱛᱮᱜ ᱟᱫᱚ ᱚᱱᱠᱟ ᱪᱟᱯᱚ ᱠᱟᱛᱮᱜ ᱥᱟᱵᱮᱭᱟ ᱦᱮᱸ ᱛᱟᱦᱞᱮ ᱚᱱᱠᱟ ᱵᱷᱟᱵ ᱛᱮᱦᱚᱸ ᱥᱟᱵ ᱵᱟᱲᱟ ᱦᱩᱭᱩᱜ ᱜᱮᱭᱟ ᱟᱨ ᱠᱟᱹᱴᱤᱡ ᱠᱟᱹᱴᱤᱡ ᱚᱱᱟ ᱡᱟᱞ ᱠᱚ ᱢᱮᱱᱟᱜᱼᱟ ᱚᱱᱟ ᱦᱟᱹᱨᱩᱵ ᱜᱚᱫ ᱞᱮᱠᱷᱟᱱ ᱜᱮ ᱥᱟᱵᱚᱜᱼᱟ ᱥᱟᱵ ᱫᱚ ᱚᱱᱠᱟ ᱛᱮᱦᱚᱸ ᱢᱟᱱᱮ ᱥᱟᱵ ᱵᱟᱲᱟ ᱢᱤᱫ ᱫᱷᱟᱣ ᱞᱤᱧ ᱪᱟᱞᱟᱣ ᱞᱮᱱᱟ ᱛᱟᱦᱞᱮ ᱚᱱᱠᱟ ᱧᱮᱞ ᱦᱩᱭ ᱠᱟᱱᱟ ᱛᱟᱦᱚᱞᱮ ᱚᱱᱠᱟ ᱵᱷᱟᱵ ᱛᱮᱜᱮ ᱠᱤᱪᱷᱩ ᱥᱟᱵ ᱵᱟᱲᱟ ᱦᱩᱭ ᱞᱮᱱᱟ ᱦᱩᱸ
ᱦᱳᱭ ᱦᱳᱭ ᱚᱱᱟ ᱢᱟ ᱠᱟᱱ ᱜᱮ ᱱᱟᱦᱟᱜ ᱢᱤᱫᱴᱮᱱ ᱡᱟᱦᱟᱱ ᱠᱚ ᱡᱤᱣᱤᱡᱤᱭᱟᱹᱞᱤ ᱡᱩᱫᱤ ᱠᱚ ᱧᱮᱞ ᱞᱮᱵᱩᱞ ᱠᱷᱟᱱᱡ ᱛᱟᱦᱚᱞᱮ ᱫᱚ ᱩᱱ ᱚᱠᱛᱚ ᱛᱮᱫᱚ ᱵᱟᱵᱮᱱ ᱥᱟᱵ ᱫᱟᱲᱮ ᱟᱠᱚᱣᱟ ᱥᱮ ᱥᱟᱵ ᱞᱟᱹᱜᱤᱫ ᱦᱚᱸ ᱜᱷᱟᱹᱲᱤᱡ ᱫᱚ ᱢᱟᱱᱮ ᱢᱩᱥᱠᱤᱞ ᱜᱮᱭᱟ ᱾ ᱟᱫᱚ ᱩᱱ ᱚᱠᱛᱚ ᱫᱚ ᱱᱟᱦᱟᱜ ᱚᱱᱮ ᱵᱮᱱ ᱞᱟᱹᱭ ᱠᱮᱫ ᱞᱮᱠᱟ ᱡᱮ ᱢᱟᱥ ᱠᱷᱟᱞ ᱡᱩᱫᱤ ᱛᱟᱦᱮᱱᱟ ᱟᱨ ᱡᱩᱫᱤ ᱵᱮᱱ ᱩᱱᱤᱵᱮᱱ ᱦᱚᱲᱢᱚ ᱨᱮᱵᱮᱱ ᱴᱚᱪ ᱠᱟᱭᱟ ᱛᱟᱦᱚᱞᱮ ᱫᱚ ᱩᱱᱤ ᱫᱚ ᱱᱟᱦᱟᱜ ᱩᱱᱤ ᱵᱟᱭ ᱠᱚᱭᱚᱜ ᱫᱟᱲᱮᱭᱟᱜ ᱚᱠᱟᱥᱮᱫ ᱜᱮ ᱵᱟᱭ ᱧᱮᱞᱟ ᱟᱨ ᱦᱚᱲ ᱦᱚᱸ ᱵᱟᱭ ᱧᱮᱞ ᱫᱟᱲᱮᱣᱟ ᱠᱟ ᱟᱫᱚ ᱚᱱᱟᱛᱮ ᱵᱟᱭ ᱫᱟᱹᱲᱟ ᱩᱱᱤ ᱫᱚ ᱢᱮᱫ ᱜᱮ ᱟᱸᱫᱷᱟᱜ ᱛᱟᱭᱟ ᱾ ᱟᱫᱚ ᱩᱱ ᱚᱠᱛᱚ ᱫᱚᱵᱮᱱ ᱥᱟᱵ ᱫᱟᱲᱮᱭᱟᱭ ᱜᱮᱭᱟ᱾ ᱦᱳᱭ ᱟᱹᱰᱤ ᱚᱱᱠᱟᱜᱮ ᱱᱟᱦᱟᱜ ᱟᱞᱮ ᱥᱮᱫ ᱦᱚᱸ᱾
ᱦᱮᱸ ᱦᱮᱸ
ᱟᱨ ᱱᱟᱦᱟᱜ ᱪᱮᱫ ᱠᱚ ᱪᱮᱠᱟᱹᱭᱮᱫ ᱛᱟᱦᱮᱱᱟ ᱢᱤᱫᱵᱟᱨ ᱜᱤᱫᱽᱨᱟᱹ ᱫᱚ ᱱᱟᱦᱟᱜ ᱱᱮᱛᱟᱨ ᱠᱚ ᱜᱤᱫᱽᱨᱟᱹ ᱞᱤᱧ ᱧᱮᱞ ᱠᱮᱫ ᱟᱸᱜᱥᱟᱨ ᱡᱟᱦᱟᱸ ᱵᱟᱝ ᱪᱟᱞᱟᱜ-ᱟ ᱯᱟᱨᱤ ᱟᱫᱚ ᱥᱟᱠᱟᱢ ᱯᱟᱞᱦᱟ ᱡᱟᱦᱟᱸ ᱴᱷᱮᱱ ᱢᱩᱨᱩᱫ ᱤᱭᱟᱹ ᱠᱚ ᱟᱭᱢᱟ ᱴᱷᱮᱱ ᱵᱟᱝ ᱡᱟᱣᱨᱟ ᱠᱚᱜ-ᱟ ᱟᱫᱚ ᱠᱚ ᱜᱩᱛᱩᱭᱟ ᱱᱟᱦᱟᱸᱜ ᱚᱱᱟ ᱥᱟᱠᱟᱢ ᱟᱫᱚ ᱦᱟᱸᱜ ᱜᱩᱛᱩ ᱡᱚᱥ ᱠᱮᱫ ᱜᱮ ᱱᱟᱦᱟᱸᱜ ᱚᱱᱠᱟᱜᱮ ᱢᱤᱫ ᱵᱟᱨ
ᱦᱩᱸ ᱦᱩᱸ ᱦᱩᱸ ᱦᱮᱸ ᱚᱱᱠᱟ ᱛᱮᱦᱚᱸ ᱜᱚᱝᱠᱮ ᱥᱟᱵ‌ ᱫᱚ ᱤᱭᱟ
ᱮ ᱵᱟᱹᱨᱩ ᱰᱟᱝ ᱢᱟ ᱯᱮ ᱡᱚᱢ ᱠᱚᱜᱮᱭᱟ ᱟᱨ ᱵᱤᱧ ᱦᱚᱸ ᱵᱚᱞᱟᱝ ᱜᱟᱞᱢᱟᱨᱟᱣ ᱠᱮᱫ ᱡᱟᱢᱵᱽᱲᱩ ᱢᱟ ᱡᱚᱢ
ᱦᱮᱸ ᱦᱮᱸ
ᱟᱫᱚ ᱱᱩᱠᱩ ᱛᱟᱦᱞᱮ ᱛᱚᱠᱚ ᱜᱟᱡᱟᱲ ᱠᱚᱥᱮᱫ ᱱᱩᱠᱩ ᱠᱩᱞᱟᱹᱭ ᱠᱚ ᱨᱩᱰᱟᱹ ᱠᱚ ᱱᱩᱠᱩ ᱠᱚ ᱛᱚᱵᱮᱞᱮ ᱪᱮᱫ ᱞᱮᱠᱟ ᱛᱚᱵᱮ ᱡᱚᱢ ᱵᱟᱲᱟ ᱠᱚ ᱜᱮᱭᱟᱯᱮ?
ᱦᱳᱭ ᱜᱚᱝᱠᱮ ᱦᱮᱸ ᱦᱮᱸ ᱦᱮᱸ ᱜᱚᱝᱠᱮ ᱩᱱᱠᱩ ᱠᱩᱞᱟᱹᱭ ᱠᱚᱢᱟ ᱟᱞᱮ ᱥᱮᱫ ᱫᱚ ᱫᱚᱢᱮᱜ ᱜᱮ ᱠᱩᱞᱟᱹᱭ ᱢᱮᱱᱟᱜ ᱠᱚᱣᱟ᱾ ᱚ ᱡᱚᱢ ᱵᱟᱲᱟ ᱫᱚ ᱦᱳᱭ ᱠᱟᱱᱟ ᱟᱫᱚ ᱜᱚᱝᱠᱮ ᱢᱤᱫ ᱫᱷᱟᱣ ᱚᱱᱠᱟᱜᱮ ᱢᱤᱫᱴᱮᱱ ᱤᱭᱟᱹ ᱨᱮᱜᱮ ᱟᱹᱞᱤᱧ ᱞᱤᱧ ᱪᱟᱞᱟᱣ ᱟᱠᱟᱱ ᱛᱟᱦᱮᱸᱫ ᱢᱤᱫᱴᱮᱱ ᱯᱟᱥ ᱢᱤᱫᱴᱮᱱ ᱯᱤᱲᱟ ᱯᱮᱲᱟ ᱴᱷᱮᱱ ᱜᱮ ᱛᱟᱦᱚᱞᱮ ᱚᱸᱰᱮ ᱢᱟ ᱩᱱᱠᱩ ᱫᱚ ᱚᱱᱟ ᱠᱚᱜᱮ ᱵᱟᱝᱠᱚ ᱵᱟᱲᱟᱭᱟ ᱠᱩᱞᱟᱹᱭ ᱥᱟᱵ ᱨᱮᱱᱟᱜ ᱠᱚ ᱤᱭᱟᱹ ᱠᱚ ᱟᱫᱚ ᱟᱹᱞᱤᱧ ᱦᱮ ᱡᱚᱠᱷᱚᱡ ᱜᱮ ᱫᱚᱢᱮ ᱠᱩᱞᱟᱹᱭ ᱠᱚ ᱦᱤᱡᱩᱜ ᱠᱟᱱᱟ ᱟᱫᱚ ᱪᱤᱠᱟᱹ ᱠᱮᱫᱟᱞᱤᱧ ᱡᱮ ᱢᱤᱫᱴᱮᱱ ᱠᱮᱞᱟᱥᱴᱟᱨ ᱠᱚᱞᱤᱧ ᱡᱚᱜᱟᱲ ᱠᱮᱫ ᱡᱚᱜᱟᱲ ᱠᱟᱛᱮᱜ ᱟᱫᱚ ᱚᱱᱟᱜᱮ ᱯᱷᱟᱹᱥᱤ ᱞᱤᱧ ᱵᱮᱱᱟᱣᱟᱫ ᱠᱚᱣᱟ ᱵᱮᱱᱟᱣ ᱠᱟᱛᱮ ᱟᱫᱚ ᱠᱩᱞᱟᱹᱭ ᱟᱬᱜᱚᱱ ᱠᱟᱱᱟ ᱠᱚ ᱛᱟᱦᱚᱞᱮ ᱚᱸᱰᱮ ᱜᱮ ᱟᱫᱚ ᱠᱩᱞᱟᱹᱭ ᱦᱟᱸᱜ ᱯᱷᱟᱹᱥᱤ ᱚᱰᱟᱣ ᱦᱩᱭ ᱮᱱᱟ᱾ ᱟᱹᱭᱩᱵ ᱵᱮᱲᱟ ᱚᱰᱟᱣ ᱠᱟᱛᱮ ᱟᱨᱚ ᱚᱱᱠᱟᱜᱮ ᱟᱴ ᱫᱚᱥᱴᱟ ᱮᱜᱟᱨᱚᱴᱟ ᱥᱮᱫ ᱪᱟᱞᱟᱣ ᱠᱟᱛᱮ ᱧᱮᱞ ᱦᱳᱭᱳᱜ ᱠᱟᱱᱟ ᱵᱟᱝ ᱠᱚ ᱡᱷᱟᱹᱞᱤᱜ ᱠᱟᱱᱟ ᱾ ᱚᱱᱠᱟ ᱵᱟᱨ ᱥᱤᱧ ᱜᱟᱱ ᱧᱮᱞ ᱦᱩᱭ ᱮᱱᱟ ᱵᱟᱝ ᱮ ᱡᱷᱟᱹᱞᱤ ᱞᱮᱱᱟ ᱾ ᱟᱫᱚ ᱛᱟᱯᱚᱨᱮ ᱯᱮ ᱫᱤᱱ ᱨᱮᱫᱚ ᱜᱚᱝᱠᱮ ᱟᱹᱰᱤ ᱵᱟᱲᱚᱤᱡ ᱢᱤᱫᱴᱟᱝ ᱠᱩᱞᱟᱹᱭᱮ ᱡᱷᱟᱹᱞᱤᱭᱮᱱᱟ ᱾
ᱦᱳᱭ ᱦᱳᱭ ᱦᱳᱭ ᱟᱹᱰᱤ ᱱᱟᱯᱟᱭ ᱵᱮᱱ ᱞᱟᱹᱭ ᱠᱮᱜᱼᱟ ᱾ ᱟᱫᱚ ᱟᱞᱮ ᱥᱮᱫ ᱫᱚ ᱜᱚᱝᱠᱮ ᱱᱚᱝᱠᱟ ᱟᱨ ᱵᱤᱱᱟᱹ ᱧᱮᱞ ᱛᱮᱫᱚ ᱱᱟᱦᱱᱟᱜ ᱵᱟᱞᱮ ᱚᱰᱟᱣ ᱛᱟᱦᱮᱸᱱᱟ ᱠᱩᱞᱟᱹᱭ ᱾ ᱯᱟᱹᱦᱤᱞ ᱫᱚ ᱠᱩᱞᱟᱹᱭ ᱞᱮ ᱧᱮᱞ ᱞᱟᱦᱟ ᱠᱚ ᱛᱟᱦᱮᱱᱟ ᱟᱨ ᱞᱮ ᱚᱰᱟᱣ ᱛᱟᱦᱮᱸᱱᱟ ᱡᱷᱟᱹᱞᱤ ᱢᱮᱱᱟᱜ ᱛᱟᱞᱮᱭᱟ ᱦᱳᱭᱥᱮ ᱾ ᱟᱫᱚ ᱡᱮᱢᱚᱱ ᱵᱤᱨ ᱵᱩᱨᱩ ᱠᱚᱨᱮ ᱵᱤᱨ ᱜᱟᱡᱟᱲ ᱠᱚᱨᱮ ᱡᱟᱦᱟᱸᱥᱮᱫ ᱫᱟᱬᱟ ᱵᱟᱲᱟ ᱫᱟᱲᱟ ᱱᱟᱥᱮᱱᱟᱜ-ᱮᱢ ᱧᱮᱞ ᱜᱚᱫ ᱠᱮᱫᱮᱭᱟ ᱾ ᱦᱚ ᱾ ᱟᱫᱚ ᱠᱩᱞᱟᱹᱭ ᱫᱚ ᱱᱟᱦᱟᱸᱜ ᱚᱱᱠᱟ ᱜᱮ ᱱᱟᱥᱮᱱᱟᱜ ᱮᱢ ᱧᱮᱞ ᱞᱮᱠᱷᱟᱡ ᱠᱚ ᱫᱟᱵᱲᱟᱜ ᱛᱟᱦᱮᱱ, ᱵᱟᱠᱚ ᱫᱟᱹᱲᱟ ᱾ ᱛᱟᱦᱮᱱᱟ ᱟᱨ ᱡᱩᱫᱤ ᱚᱱᱠᱟ ᱠᱚ ᱫᱟᱹᱲ ᱠᱷᱟᱡ ᱫᱚ ᱟᱹᱰᱤ ᱡᱷᱟᱹᱞ ᱠᱚ ᱫᱟᱹᱲᱟ ᱱᱟᱦᱟᱜ ᱾ ᱟᱫᱚ ᱪᱮᱫ ᱪᱤᱠᱟᱭᱮᱱᱟ ᱟᱫᱚ ᱩᱱ ᱜᱷᱟᱹᱲᱤᱡ ᱫᱚ ᱟᱫᱚᱞᱮ ᱦᱚᱦᱚ ᱡᱟᱨᱣᱟᱭᱮᱱ ᱜᱮ ᱯᱷᱚᱱ ᱠᱟᱛᱮ ᱟᱨᱞᱮ ᱥᱮᱱ ᱮᱱ ᱜᱮ ᱾ ᱵᱟᱝᱠᱷᱟᱡ ᱟᱹᱣᱲᱤ ᱫᱤᱱᱟᱹᱝ ᱛᱮ ᱟᱫᱚ ᱡᱷᱟᱹᱞᱤ ᱠᱚ ᱤᱫᱤ ᱠᱟᱛᱮᱫ ᱟᱫᱚ ᱱᱟᱦᱟᱜ ᱞᱮ ᱡᱷᱚᱲᱟᱣ ᱜᱚᱫ ᱠᱮᱫ ᱜᱮ, ᱟᱫᱚ ᱢᱤᱫ ᱜᱷᱟᱹᱲᱤᱛᱮ ᱡᱷᱟᱹᱞᱤ ᱨᱮᱠᱚ ᱟ ᱵᱚᱞᱚ ᱜᱚᱫᱚᱜᱼᱟ ᱾ ᱟᱨᱠᱚ ᱵᱚᱞᱚ ᱞᱮᱱᱠᱷᱟᱡ ᱱᱟᱦᱟᱜ ᱢᱟᱢ ᱵᱟᱰᱟᱭ ᱜᱮ ᱟᱨ ᱥᱟᱵᱚᱜ ᱜᱮᱭᱟ ᱠᱚ ᱩᱱᱠᱩ ᱫᱚ ᱢᱤᱫ ᱫᱚᱢ ᱡᱷᱟᱞᱤ ᱨᱮᱠᱚ ᱵᱚᱞᱚ ᱞᱮᱱᱠᱷᱟᱡ ᱾ ᱦᱳᱭ ᱟᱫᱚ ᱚᱱᱠᱟ ᱜᱮ ᱜᱮᱞᱮ ᱥᱟᱵ ᱵᱟᱲᱟ ᱠᱚ ᱛᱟᱦᱮᱱᱟ ᱾ ᱟᱨ ᱡᱮᱢᱚᱱ ᱚᱝᱠᱟ ᱵᱚᱞᱮ ᱠᱚᱞᱮᱥᱴᱟᱨ ᱠᱚᱛᱮ ᱫᱚ ᱱᱟᱦᱟᱜ ᱱᱩᱠᱩ ᱥᱩᱠᱨᱤ ᱜᱮ ᱱᱟᱦᱟᱜ ᱞᱮ ᱥᱟᱵ ᱠᱚ ᱛᱟᱦᱮᱱᱟ ᱾ ᱱᱩᱠᱩ ᱟᱨ ᱛᱩᱭᱩ ᱠᱚ ᱥᱟᱵ ᱵᱟᱲᱟᱣ ᱟᱠᱟᱱᱟ ᱠᱚ ᱱᱮᱛᱟᱨ ᱾ ᱛᱮ ᱱᱚᱝᱠᱟ ᱠᱚ ᱯᱟᱹᱥᱤ ᱟᱠᱟᱱᱟ ᱵᱚᱞᱮ ᱢᱤᱫ ᱫᱷᱟᱣ ᱫᱚ ᱧᱤᱫᱟᱹ ᱚᱰᱟᱣ ᱜᱮᱞᱮ ᱫᱚᱦᱚ ᱟᱠᱟᱫ ᱛᱟᱦᱮᱸᱱ ᱾ ᱠᱚᱞᱮᱡ ᱛᱟᱨ ᱟᱫᱚ ᱥᱩᱠᱨᱤ ᱮᱢᱚᱱ ᱤᱭᱟᱹ ᱥᱤᱭᱟᱹ ᱛᱩᱭᱩ ᱮᱢᱚᱱ ᱱᱚᱝᱠᱟ ᱯᱮᱭᱟ ᱠᱚ ᱯᱟᱹᱥᱤ ᱠᱟᱱ ᱛᱟᱦᱮᱱᱟ ᱢᱟᱱᱮ ᱩᱱᱠᱩ ᱫᱚ ᱵᱟᱝ ᱵᱟᱝ ᱫᱚ ᱡᱷᱩᱱ ᱨᱮᱠᱚ ᱛᱟᱦᱮᱸ ᱠᱟᱱ ᱪᱮᱫ ᱪᱚ, ᱟᱫᱚ ᱠᱚ ᱢᱚᱡᱽ ᱜᱮᱠᱚ ᱫᱟᱹᱲ ᱟᱹᱜᱩᱭᱮᱫ ᱠᱟᱱ ᱛᱟᱦᱮᱱᱟ ᱟᱫᱚ ᱠᱚ ᱵᱚᱞᱚᱭᱮᱱᱟ ᱾ ᱵᱟᱹᱭ ᱵᱟᱹᱭ ᱛᱮᱜᱮ ᱱᱟᱦᱟᱸᱜ ᱡᱟᱹᱱᱤᱡ ᱠᱚ ᱯᱟᱹᱥᱤ ᱟᱠᱟᱱᱟ ᱾ ᱟᱫᱚ ᱚᱱᱟ ᱫᱚ ᱛᱤᱱᱟᱹᱜ ᱮᱢ ᱡᱳᱨᱮᱢ ᱞᱟᱜᱟᱣᱟ ᱩᱱᱟᱹᱜ ᱮᱢ ᱾
ᱦᱳᱭ ᱦᱳᱭ ᱦᱳᱭ ᱾ ᱟᱫᱚ ᱜᱚᱝᱠᱮ ᱩᱱᱠᱩ ᱠᱚᱦᱚᱸ ᱚᱱᱠᱟ ᱤᱭᱟᱹ ᱨᱮᱜᱮ ᱠᱚ ᱛᱟᱦᱮᱱᱟ ᱛᱟᱦᱮᱸ ᱟᱫᱚ ᱩᱱᱠᱩ ᱛᱟᱦᱚᱞᱮ ᱡᱚᱢ ᱵᱟᱲᱟ ᱠᱚ ᱜᱮᱭᱟᱯᱮ ᱥᱮ ᱵᱟᱝ?
ᱦᱳᱭ ᱦᱳᱭ, ᱛᱩᱭᱩ ᱛᱩᱭᱩ ᱛᱩᱭᱩ ᱠᱚᱦᱚᱸ ᱡᱚᱢ ᱵᱟᱲᱟ ᱦᱩᱭ ᱵᱟᱲᱟ ᱟᱠᱟᱱ ᱜᱮᱭᱟ ᱾ ᱛᱩᱭᱩ ᱠᱚᱦᱚᱸ ᱠᱚ ᱡᱚᱢ ᱵᱟᱲᱟ ᱠᱚ ᱛᱟᱦᱮᱱ ᱜᱮᱭᱟ ᱟᱞᱮ ᱥᱮᱫ ᱫᱚ ᱾ ᱱᱚᱛᱮᱻ ᱡᱮᱢᱚᱱ ᱢᱟᱱᱮ ᱥᱚᱵ ᱜᱮᱠᱚ ᱡᱚᱢ ᱵᱟᱲᱟ ᱟᱠᱟᱫ ᱠᱚᱜᱮᱭᱟ ᱚᱠᱚᱭᱴᱟᱜ ᱪᱤᱞᱤ ᱦᱚᱸ ᱵᱟᱝ ᱾ ᱱᱚᱝᱠᱟ ᱛᱩᱭᱩ ᱠᱷᱤᱠᱲᱤ ᱥᱚᱵ ᱾
ᱟᱫᱚ ᱜᱚᱝᱠᱮ ᱩᱱᱠᱩ ᱫᱚ ᱢᱟᱱᱮ ᱪᱮᱫᱠᱟ ᱤᱭᱟᱹ ᱥᱤᱵᱤᱞ ᱢᱟᱱᱮ ᱠᱟᱹᱴᱤᱡ ᱚᱱᱟ ᱡᱤᱞ ᱠᱚ ᱪᱮᱜᱠᱟ ᱵᱩᱡᱷᱟᱹᱜ ᱛᱟᱠᱚ?
ᱚᱱᱟ ᱛᱚ ᱥᱤᱵᱤᱞ ᱫᱚ ᱵᱟᱹᱞᱤᱧ ᱵᱟᱰᱟᱭᱟ ᱱᱟᱦᱟᱜ ᱪᱮᱫ ᱞᱮᱠᱟ ᱟᱹᱭᱠᱟᱹᱜ ᱛᱟᱠᱚᱣᱟ ᱢᱮᱱᱠᱷᱟᱱ ᱡᱚᱢ ᱫᱚᱠᱚ ᱡᱚᱢ ᱵᱟᱲᱟ ᱟᱠᱟᱜ ᱠᱚᱜᱮᱭᱟ ᱾ ᱟᱫᱚ ᱠᱚ ᱢᱮᱱ ᱛᱟᱦᱮᱱᱟ ᱮ ᱟᱹᱰᱤ ᱵᱟᱛᱟᱨ ᱟᱹᱭᱠᱟᱹᱜ ᱛᱟᱦᱮᱱᱟ ᱦᱳᱭ ᱾ ᱡᱮᱢᱚᱱ ᱠᱩᱞᱟᱹᱭ ᱡᱤᱞ ᱫᱚ ᱱᱟᱦᱟᱜ ᱢᱟᱱᱮ ᱴᱷᱤᱠ ᱜᱮ ᱟᱹᱭᱠᱟᱹᱜ ᱛᱟᱦᱮᱱᱟ᱾ ᱨᱩᱸᱰᱟᱹ ᱡᱤᱞ ᱠᱚᱫᱚᱞᱤᱧ ᱡᱚᱢ ᱟᱠᱟᱫ ᱜᱮᱭᱟ ᱾ ᱠᱩᱞᱟᱹᱭ ᱡᱤᱞ ᱠᱚᱫᱚ ᱚᱱᱟ ᱫᱚ ᱱᱟᱦᱟᱜ ᱛᱷᱚᱲᱟ, ᱟ ᱨᱩᱸᱰᱟᱹ ᱡᱤᱞ ᱫᱚ ᱱᱟᱦᱟᱜ ᱠᱩᱞᱟᱹᱭ ᱡᱤᱞ ᱠᱚᱦᱚᱸ ᱱᱟᱯᱟᱭ ᱧᱚᱜ ᱜᱮ ᱟᱹᱭᱠᱟᱹᱜᱼᱟ ᱾ ᱦᱳᱭ ᱾ ᱟᱨ ᱟᱫᱚ ᱛᱩᱭᱩ ᱡᱤᱞ ᱫᱚ ᱱᱟᱦᱟᱜ ᱟᱹᱣᱨᱤ ᱞᱤᱧ ᱡᱚᱢ ᱞᱮᱜᱟᱭᱟ ᱵᱟᱞᱤᱧ ᱵᱟᱰᱟᱭᱟ ᱾ ᱚᱱᱟᱛᱮ ᱟᱭᱢᱟ ᱟᱹᱣᱨᱤ ᱞᱤᱧ ᱤᱭᱟᱹᱣ ᱠᱟᱜᱼᱟ ᱾ ᱚᱱᱟ ᱛᱮ ᱵᱟᱹᱞᱤᱧ ᱢᱮᱱ ᱦᱚᱪᱚ ᱫᱟᱲᱮᱭᱟᱜ ᱠᱟᱱᱟ ᱾ ᱟᱫᱚ ᱠᱚ ᱢᱮᱱ ᱛᱟᱦᱮᱱᱟ ᱴᱷᱤᱠ ᱜᱮ ᱥᱤᱵᱤᱞ ᱛᱟᱦᱮᱱᱟ ᱾
ᱚ-ᱚ ᱾ᱟᱫᱚ ᱜᱚᱝᱠᱮ ᱚᱱᱟᱞᱤᱧ ᱟᱸᱡᱚᱢ ᱵᱟᱲᱟ ᱟᱠᱟᱫᱟ, ᱡᱮ ᱩᱱᱠᱩ ᱫᱚ ᱫᱚᱢᱮ ᱠᱚ ᱠᱟᱹᱴᱤᱡ ᱠᱚ ᱥᱚ ᱜᱮᱭᱟ ᱚᱱᱠᱟ ᱠᱚ ᱞᱟᱹᱭ ᱵᱟᱲᱟᱭ ᱜᱮᱭᱟ ᱾
ᱥᱚᱻ ᱵᱟᱝ ᱵᱟᱝ ᱵᱟᱝ, ᱚᱱᱠᱟ ᱫᱚ ᱵᱟᱹᱞᱤᱧ ᱟᱸᱡᱚᱢ ᱠᱟᱜᱼᱟ ᱟᱹᱞᱤᱧ ᱫᱚ, ᱟᱹᱞᱤᱧ ᱫᱚᱞᱤᱧ ᱟᱸᱡᱚᱢ ᱼᱼ ᱠᱟᱜᱼᱟ, ᱢᱟᱱᱮ ᱡᱮᱢᱚᱱ ᱠᱚ ᱤᱥᱤᱱ ᱛᱟᱦᱮᱱᱟ, ᱟᱫᱚ ᱩᱱ ᱚᱠᱛᱮ ᱱᱟᱦᱟᱜ ᱼᱼ ᱢᱟᱱᱮ ᱚᱱᱠᱟ ᱢᱚᱸᱡᱽ ᱛᱮ ᱵᱟᱢ ᱤᱥᱤᱱ ᱞᱮᱠᱷᱟᱡ, ᱥᱮ ᱟᱹᱨᱩᱵ ᱟᱹᱨᱩᱵ ᱛᱮ ᱤᱥᱤᱱ ᱞᱟᱦᱟᱨᱮ, ᱡᱩᱫᱤ ᱟᱹᱣᱨᱤ ᱤᱥᱤᱱ ᱼᱼ ᱠᱷᱚᱡ ᱜᱮ ᱫᱟᱜ ᱠᱚᱢ ᱞᱟᱜᱟᱣᱟ, ᱟᱫᱚ ᱚᱱᱟ ᱫᱚ ᱥᱚ ᱜᱮᱭᱟ ᱱᱷᱟᱜ, ᱟᱫᱚ ᱤᱥᱤᱱ ᱨᱮᱭᱟᱜ ᱦᱚᱸ ᱢᱤᱫᱴᱮᱱ ᱛᱟᱹᱨᱤᱠᱟ ᱛᱟᱦᱮᱱᱚᱜ ᱠᱟᱱ ᱛᱟᱵᱚᱱᱟ। ᱦᱳᱭ ᱥᱮ᱾ ᱡᱟᱦᱟᱱ ᱡᱤᱱᱤᱥ ᱜᱤ ᱟᱢ ᱤᱥᱤᱱ ᱢᱮ ᱢᱚᱸᱡᱽ ᱼᱼ ᱛᱮ ᱤᱥᱤᱱ ᱢᱮ, ᱫᱟᱜ ᱠᱚ ᱚᱱᱠᱟ ᱟᱞᱚᱢ ᱞᱟᱜᱟᱣᱟ ᱰᱷᱮᱨ, ᱮᱠᱫᱚᱢ ᱯᱩᱨᱟᱹ ᱚᱱᱟ ᱢᱚᱥᱞᱟ ᱠᱚ ᱤᱭᱟᱹ ᱦᱩᱸ, ᱡᱷᱚᱛᱚ ᱞᱟᱜᱟᱣᱟᱜ ᱢᱮᱱᱟᱜᱼᱟ, ᱟᱫᱚ ᱱᱟᱦᱟᱜ ᱚᱱᱟ ᱥᱚ ᱠᱚ ᱠᱚᱢᱚᱜᱼᱟ ᱚᱱᱟ ᱫᱚ। ᱟᱵᱚ ᱵᱟᱰᱟᱭ ᱜᱮᱭᱟ ᱱᱟᱦᱟᱜ ᱚᱱᱟ ᱩ ᱤᱥᱤᱱ ᱤᱥᱤᱱ ᱵᱟᱲᱟ ᱦᱚᱲ ᱼᱼ ᱠᱟᱱ ᱜᱮᱭᱟ ᱰᱚᱱ ᱦᱳᱭ ᱥᱮ। ᱟᱫᱚ ᱥᱳᱞᱳ ᱟᱱᱟ ᱨᱮ ᱵᱚᱱ ᱤᱥᱼᱼ ᱤᱱ ᱫᱚ ᱪᱮᱫ ᱞᱮᱠᱟ ᱜᱚᱝᱠᱮ ᱱᱛᱮ ᱥᱳᱞᱳ ᱟᱱᱟ ᱤᱥᱤᱱ ᱫᱚ ᱚᱱᱠᱟ ᱜᱮ ᱱᱟᱦᱟᱜ ᱥᱟᱥᱟᱝ ᱢᱚᱥᱞᱟ ᱼᱼ ᱠᱚᱢ ᱜᱮ ᱛᱟᱵᱚᱱᱟ, ᱚᱠᱟᱨᱮ ᱪᱮᱫ ᱚᱠᱟᱨᱮ ᱵᱟᱝᱠᱚ ᱩᱴᱷᱟᱹᱣ ᱛᱟᱦᱮᱱᱟ। ᱟᱫᱚ ᱩᱱ ᱚᱠᱛᱚ ᱫᱚ ᱟᱹᱣᱲᱤ ᱠᱚ ᱤᱥᱤᱱ ᱛᱟᱦᱮᱱᱟ। ᱟᱫᱚ ᱼᱼ ᱟᱹᱣᱲᱤ ᱤᱥᱤᱱᱟᱜ ᱫᱚ, ᱮᱱᱛᱮ ᱛᱷᱚᱲᱟ ᱥᱚ ᱜᱮᱭᱟ ᱦᱳᱭ ᱥᱮ।
ᱦᱩᱸ ᱦᱩᱸ, ᱦᱩᱸ ᱦᱩᱸ ᱟᱫᱚ ᱚᱱᱠᱟ ᱜᱚᱝᱠᱮ, ᱢᱟᱱᱮ ᱼᱼ ᱟᱸᱡᱚᱢ ᱵᱟᱲᱟ ᱠᱟᱫᱟᱞᱤᱧ, ᱚᱱᱟ ᱠᱷᱟᱹᱛᱤᱨ ᱞᱤᱧ ᱞᱟᱹᱭ ᱠᱮᱫᱟ। ᱟᱫᱚ ᱼᱼ ᱱᱤᱡᱮᱥᱚᱵ ᱱᱚᱛᱮ ᱫᱚ, ᱚᱱᱠᱟ ᱞᱮᱠᱟ ᱫᱚ ᱵᱟᱝ ᱡᱚᱢ ᱵᱟᱲᱟ ᱫᱚ, ᱱᱤᱡᱮ ᱫᱚ ᱵᱟᱝ ᱦᱩᱭᱩ ᱠᱟᱱᱟ, ᱟᱫᱚ ᱼᱼ ᱟᱸ ᱡᱮᱫ ᱢᱮᱫᱴᱮᱝ ᱢᱮᱫᱴᱟᱝ ᱱᱚᱝᱠᱟ ᱚᱱᱠᱟ ᱠᱚ ᱥᱟᱵ ᱞᱮᱫᱼᱼ ᱮᱭᱟ, ᱟᱫᱚ ᱩᱱᱠᱩ ᱠᱚ ᱡᱚᱢ ᱞᱮᱫᱮᱭᱟ, ᱞᱟᱹᱭᱟᱠᱚ ᱡᱮ ᱠᱷᱩᱵ ᱵᱷᱟᱜᱮ ᱜᱮ ᱵᱩᱡᱷᱟᱹᱜᱼᱟ ᱡᱮᱞ ᱠᱚᱫᱚ। ᱟᱫᱚ ᱠᱟᱹᱴᱤᱡ ᱥ ᱠᱚᱣᱟ, ᱚᱱᱟ ᱠᱚᱫᱚ ᱵᱷᱹᱟᱜᱤ ᱠᱚᱡ, ᱚᱱᱟ ᱩᱛᱩ ᱞᱮᱠᱷᱟᱱ। ᱢᱚᱥᱞᱟ ᱯᱟᱹᱛᱤ ᱠᱚ ᱵᱷᱹᱟᱜᱤ ᱠᱚ ᱮᱢᱟᱜ ᱠᱷᱟᱱ, ᱟᱫᱚ ᱚᱱᱟ ᱫᱚ ᱼᱼ ᱚᱱᱠᱟ ᱥᱚ ᱫᱚ ᱵᱟᱝ ᱥᱚᱣᱟ ᱟᱫᱚ, ᱡᱚᱢ ᱫᱚ ᱠᱷᱩᱵ ᱵᱷᱟᱜᱤ ᱜᱮ ᱵᱩᱡᱷᱟᱹᱜᱼᱟ। ᱟᱨ ᱛᱮᱠᱴᱤ ᱜᱚᱢᱠᱮ ᱡᱮᱞ ᱠᱚᱫᱚ ᱯᱨᱚᱛᱛᱮᱠᱴᱤ ᱤᱭᱟᱹ ᱡᱤᱵᱽᱼᱡᱤᱭᱟᱹᱞᱤᱭᱟᱜ, ᱟᱨ ᱚᱱᱟ ᱛᱚ ᱥᱚ ᱫᱚ ᱢᱤᱫᱴᱟᱱ ᱫᱚ ᱛᱟᱦᱮᱱ ᱜᱮᱭᱟ ᱦᱮᱸ।
ᱢᱮᱱ ᱛᱮᱦᱮᱱᱟᱠᱚ ᱜᱚᱝᱠᱮ ᱡᱮ ᱱᱩᱠᱩ ᱛᱩᱭᱩᱣᱟᱜ ᱡᱟᱦᱟᱸ ᱢᱟᱭᱟᱝ ᱛᱟᱦᱮᱱᱟ ᱦᱳᱭ ᱥᱮ, ᱡᱮᱢᱚᱱ ᱛᱩᱭᱩᱢ ᱜᱚᱡ ᱠᱮᱫᱮᱭᱟ, ᱟᱨ ᱩᱱᱠᱩᱣᱟᱜ ᱢᱟᱭᱟᱢ ᱡᱩᱫᱤᱢ ᱧᱩ ᱞᱮᱠᱷᱟᱡ ᱵᱮᱨᱮᱞ ᱛᱮ,
ᱦᱩᱸ।
ᱵᱮᱨᱮᱞ ᱛᱮ, ᱦᱳᱭ ᱥᱮ।
ᱦᱩᱸ ᱦᱩᱸ।
ᱟᱨᱜᱮᱫ ᱜᱷᱟᱹᱲᱤᱡ, ᱛᱚᱵᱮ ᱠᱚ ᱢᱮᱱᱟ ᱟᱢᱟᱜ ᱦᱚᱲᱢᱚ ᱨᱮᱭᱟᱜ ᱛᱤᱱᱟᱹᱜ ᱟᱡᱟᱨ ᱢᱮᱱᱟᱜᱼᱟ ᱛᱤᱱᱟᱹᱜ ᱤᱭᱟᱹ ᱢᱮᱱᱟᱜᱼᱟ ᱥᱚᱵ ᱪᱟᱵᱟᱜᱼᱟ। ᱟᱫᱚ ᱟᱞᱮ ᱟᱞᱮ ᱯᱚᱧᱪᱟᱭᱮᱛ ᱨᱮᱱ ᱢᱩᱠᱷᱤᱭᱟᱹ ᱡᱟᱦᱟᱸᱭ ᱠᱟᱱᱟᱭ, ᱛᱮ ᱦᱳᱭ, ᱟᱫᱚ ᱢᱩᱠᱷᱤᱭᱟᱹ ᱫᱚ ᱱᱟᱦᱟᱜ ᱠᱚ ᱫᱟᱬᱟᱱ ᱜᱮᱭᱟ, ᱟᱫᱚ ᱩᱱᱤ ᱫᱚ ᱼᱼ ᱛᱮᱭᱟᱝ ᱦᱚᱲᱮ ᱦᱩᱭᱩᱜᱼᱟ, ᱟᱫᱚ ᱛᱚᱵᱮ ᱦᱮᱡ ᱮᱱᱟ ᱢᱤᱫ ᱫᱤᱱ। ᱛᱟᱦᱟᱞᱮ ᱢᱮᱱᱫᱟ, ᱛᱩᱭᱩ ᱯᱮ ᱥᱟᱵ ᱞᱮᱫᱮᱭᱟ ᱥᱮ ᱪᱮᱫ? ᱚᱱᱠᱟᱧ ᱟᱸᱡᱚᱢ ᱞᱮᱜᱼᱟ। ᱟᱫᱚ ᱢᱮᱱᱫᱟ ᱦᱮᱸ, ᱟᱫᱚ ᱢᱮᱱᱫᱟ ᱜᱷᱩᱨᱮ ᱫᱚᱢ ᱯᱮ ᱥᱟᱵᱮᱭᱟ ᱱᱟᱦᱟᱜ, ᱟᱫᱚ ᱫᱩ ᱦᱟᱡᱟᱨ ᱴᱟᱠᱟ ᱯᱚᱭᱥᱟᱧ ᱮᱢᱟ ᱯᱮᱭᱟ। ᱟᱫᱚ ᱞᱤᱧ ᱢᱮᱱ ᱮᱫᱟ, ᱟᱞᱮ ᱢᱟ ᱤᱥᱮᱢᱟᱞᱮ ᱥᱟᱵ ᱮᱜ ᱠᱚᱜᱮᱭᱟ, ᱟᱫᱚ ᱢᱮᱱ ᱮᱫᱟ ᱫᱩ ᱦᱟᱡᱟᱨ ᱴᱟᱠᱟ ᱟᱹᱧ ᱮᱢᱟ ᱯᱮᱭᱟ, ᱟᱨ ᱯᱮ ᱚᱱᱛᱮ ᱯᱮ ᱚᱱᱟ ᱫᱚᱯᱮ ᱡᱚᱢ ᱧᱩ ᱠᱮᱫ ᱜᱮ ᱱᱟᱦᱜ ᱾
ᱦᱩᱸ ᱾
ᱠᱩᱞᱤ ᱮᱫᱮ ᱠᱟᱱᱟ ᱪᱮᱠᱟ ᱞᱟᱹᱜᱤᱫ? ᱟᱫᱚ ᱢᱮᱱ ᱮᱫᱟ ᱦᱮᱸ ᱤᱧ ᱫᱚ ᱪᱮᱫ ᱦᱚᱸ ᱵᱟᱝ ᱠᱷᱟᱹᱞᱤ ᱡᱚᱠᱷᱚᱱ ᱜᱚᱡᱮᱭᱟ ᱡᱚᱠᱷᱚᱱ ᱯᱮ ᱜᱮᱫᱮᱭᱟ ᱱᱟᱦᱜ, ᱩᱱ ᱚᱠᱛᱮ ᱱᱟᱦᱟᱜ ᱢᱟᱭᱟᱝ ᱦᱟᱸᱜ ᱯᱮ ᱚᱱᱟ ᱯᱮ ᱢᱟᱱᱮ, ᱢᱟᱭᱟᱝ ᱫᱚᱨᱠᱟᱨ ᱤᱧᱟᱜ᱾ ᱛᱟᱦᱚᱞᱮᱧ ᱠᱩᱞᱤ ᱠᱮᱫᱮᱭᱟ, ᱛᱮᱭᱟᱝ ᱦᱚᱲ ᱠᱟᱱ ᱠᱷᱟᱡ ᱫᱚ ᱢᱟᱭᱟᱝ ᱫᱚ ᱛᱚᱵᱮ ᱟᱫᱚᱧ ᱢᱮᱱ ᱫᱚ ᱨᱟᱱ ᱟᱹᱧ, ᱟᱫᱚ ᱪᱮᱫ ᱨᱟᱱ ᱨᱮ ᱚᱱᱟ ᱫᱚ ᱵᱟᱭ ᱞᱟᱹᱭ ᱞᱮᱫᱞᱜᱼᱟ ᱾ ᱟᱫᱚ ᱠᱟᱛᱷᱟ ᱛᱮᱞᱤᱧ ᱵᱩᱡ ᱠᱮᱫᱟ, ᱡᱮᱢᱚᱱ ᱦᱚᱲᱢᱚ ᱨᱮ ᱟᱭᱢᱟ ᱯᱚᱨᱚᱵᱮᱞᱮᱢ ᱛᱟᱦᱮᱱᱜ ᱠᱟᱱ ᱛᱟᱵᱚᱱᱟ ᱟᱵᱚᱣᱟᱜ ᱫᱚ᱾ ᱢᱟᱱᱮ ᱴᱤᱵᱤ ᱟᱡᱟᱨ ᱠᱚ ᱪᱮᱫ ᱠᱚ ᱟᱭᱢᱟ ᱟᱭᱢᱟ ᱪᱮᱫ ᱠᱚ ᱚᱱᱠᱟ ᱢᱟᱨᱮ ᱢᱟᱨᱮ ᱨᱳᱜᱽ᱾ ᱪᱟᱵᱟᱭᱮᱫ ᱠᱟᱱᱟ ᱚᱱᱟ ᱟᱹᱛᱩᱭᱮ ᱢᱮ᱾
ᱟᱫᱚ ᱜᱚᱝᱠᱮ ᱟ-ᱟᱞᱮ ᱚᱱᱠᱟ ᱫᱚ ᱵᱟᱲᱟᱭ ᱵᱟᱝ ᱛᱟᱦᱮᱸᱜ ᱠᱟᱱᱟ, ᱟᱨ ᱟᱹᱞᱤᱧᱞᱤᱧ ᱚᱱᱠᱟ ᱡᱮ ᱟᱵᱤᱱ ᱡᱟᱦᱟᱸ ᱵᱤᱱ ᱞᱟᱹᱭ ᱠᱮᱫᱟ᱾ ᱟᱫᱚ ᱱᱚᱣᱟ ᱫᱚ ᱠᱷᱩᱵ ᱵᱷᱟᱜᱮ ᱡᱤᱱᱤᱥ ᱵᱤᱱ ᱞᱟᱹᱭᱠᱮᱫᱟ ᱵᱩᱡᱽ ᱮᱱᱟ ᱡᱮ ᱵᱟᱝ ᱱᱚᱣᱟ ᱫᱚ ᱱᱚᱝᱠᱟ ᱜᱮ᱾ ᱟᱫᱚ ᱜᱚᱝᱠᱮ ᱢᱟᱱᱮ ᱟ ᱨᱩᱪᱤ ᱨᱮᱱᱟᱜ ᱦᱚᱸ ᱵᱮᱯᱟᱨ ᱠᱟᱱᱟ ᱟᱫᱚ ᱢᱟᱱᱮ ᱵᱮᱨᱮᱞ ᱛᱮ ᱟᱫᱚ ᱢᱟᱭᱟᱝ ᱦᱮᱸ ᱥᱮ ᱵᱟᱝ᱾ ᱠᱟᱹᱴᱤᱡ ᱧᱩ ᱠᱚᱫᱚ ᱠᱟᱹᱴᱤᱡ ᱟᱫᱚ
ᱟᱫᱚ ᱚᱱᱟ ᱜᱮᱞᱤᱧ ᱢᱮᱱᱫᱟ᱾ ᱟ ᱵᱚᱞᱮ ᱢᱤᱫᱴᱮᱱ ᱢᱩᱠᱷᱤᱭᱟᱹ ᱞᱮᱠᱟᱱ ᱦᱚᱲ ᱡᱩᱫᱤ ᱚᱱᱟ ᱧᱩᱭ ᱨᱮᱭᱟᱜ-ᱮ ᱢᱮᱱᱮᱫ ᱠᱟᱱᱟ, ᱦᱳᱭ ᱥᱮ ᱩᱱᱤ ᱴᱟᱠ ᱴᱟᱠᱟ ᱯᱚᱭᱥᱟᱹ ᱨᱮᱭᱟᱜ ᱢᱟ ᱠᱟᱹᱣᱰᱤ ᱨᱮᱭᱟᱜ ᱢᱟ ᱠᱟᱹᱢᱤ ᱵᱟᱹᱱᱩᱜ ᱛᱟᱭ ᱢᱟ ᱰᱟᱠᱛᱚᱨ ᱴᱷᱮᱡ ᱦᱚᱸ ᱨᱟᱱ ᱫᱟᱲᱮᱭᱟᱜᱼᱟ᱾ ᱟᱫᱚ ᱛᱟᱨᱢᱟᱱᱮ ᱵᱩᱡᱩᱜ ᱠᱟᱱᱟ ᱠᱟᱱᱟ ᱵᱚᱞᱮ ᱰᱟᱠᱴᱚᱨ ᱴᱷᱮᱡᱭᱟᱜ ᱨᱟᱱ ᱠᱷᱚᱡ ᱦᱚᱸ ᱵᱟᱹᱲᱛᱤ ᱢᱟᱱᱮ ᱠᱟᱹᱢᱤᱭᱮᱫ ᱠᱟᱱᱟ ᱚᱱᱟ ᱫᱚ᱾ ᱱᱤᱭᱟᱹ ᱢᱟᱱᱮ ᱢᱤᱫᱴᱮᱱ ᱵᱩᱡᱩᱜ ᱠᱟᱱᱟ, ᱥᱮᱫᱟᱭ ᱦᱟᱯᱲᱟᱢ ᱠᱚ ᱯᱟᱥᱮᱡ ᱚᱱᱠᱟᱭ ᱧᱮᱞ ᱟᱹᱜᱩ ᱟᱠᱟᱫ ᱠᱚ ᱛᱟᱦᱮᱸ᱾ ᱠᱚ ᱟᱠᱚ ᱨᱮᱱ ᱫᱟᱫᱟ, ᱟᱠᱚ ᱦᱟᱲᱟᱢ ᱛᱟᱠᱚ ᱦᱳᱭ ᱥᱮ, ᱦᱮᱸ᱾
ᱛᱮ ᱢᱟᱱᱮ ᱱᱤᱥᱪᱚᱭ ᱧᱮᱞ ᱟᱠᱟᱫ ᱠᱚᱣᱟ, ᱵᱟᱠᱷᱟᱱ ᱫᱚ ᱩᱫᱷᱢᱟᱹ ᱛᱮᱫᱚ ᱪᱮᱫᱟᱜ ᱮ ᱞᱟᱹᱭᱟ ᱦᱮᱸ ᱥᱮ ᱵᱟᱝ? ᱟᱫᱚ ᱦᱮᱸ ᱟᱫᱚ ᱚᱱᱟ ᱫᱚ ᱮᱵᱚᱝ ᱤᱭᱟᱹ ᱠᱟᱛᱮ ᱦᱚᱸ ᱡᱟ ᱧᱮᱞ ᱫᱚᱨᱠᱟᱨᱚᱜ ᱦᱚ ᱵᱷᱟᱜᱮᱭᱟ ᱵᱷᱟᱜᱮ ᱫᱚ, ᱦᱮᱸ᱾
ᱡᱮᱢᱚᱱ ᱞᱤᱧ ᱢᱮᱱ ᱠᱮᱭᱟ ᱟ ᱟᱞᱮ ᱥᱮᱫ ᱫᱚ ᱱᱟᱦᱟᱜ ᱱᱚᱝᱠᱟ ᱢᱟᱱᱮ ᱚᱱᱠᱟᱧ ᱵᱟᱰᱟᱭ ᱧᱟᱢ ᱠᱟᱜᱼᱟ ᱤᱧ᱾ ᱠᱚᱫᱤᱱ ᱞᱟᱦᱟ ᱢᱟᱱᱮ ᱥᱮᱛᱟ ᱦᱚᱸᱠᱚ ᱡᱚᱢ ᱠᱚ᱾ ᱛᱟᱦᱮᱱᱟ ᱦᱳᱭ, ᱚᱱᱠᱟ ᱟᱸᱡᱚᱢ ᱧᱟᱢ ᱠᱟᱱᱟ᱾ ᱟᱫᱚ ᱥᱮᱛ ᱱᱮᱛᱟ ᱫᱚ ᱪᱮᱫ ᱞᱮᱠᱟᱱ ᱦᱚᱲ ᱠᱚ ᱡᱚᱢ ᱞᱮᱫ ᱠᱚᱣᱟ ᱚᱱᱟ ᱫᱚ ᱵᱟᱹᱞᱤᱧ ᱵᱩᱡᱽ ᱫᱟᱲᱮᱭᱟᱜᱼᱟ ᱢᱮᱱᱠᱷᱟᱱ
ᱦᱳ᱾
ᱜᱚᱡ ᱞᱮᱫᱮᱭᱟᱠᱚ ᱟᱨᱠᱩ ᱡᱚᱢ ᱞᱮᱫᱮᱭᱟ, ᱵᱟᱝ ᱫᱚ ᱴᱤᱵᱷᱤ ᱦᱚᱲ ᱯᱤᱥᱮᱱ ᱠᱚ ᱡᱚᱢ ᱵᱟᱝᱨᱤ ᱵᱟᱝ ᱫᱚ ᱪᱤᱞᱤ ᱪᱚ, ᱵᱟᱝ ᱫᱚ ᱵᱟᱝ ᱫᱚ ᱩᱱᱤ ᱠᱚᱲᱟ ᱫᱚ ᱵᱟᱨᱦᱮ ᱨᱮ ᱛᱟᱦᱮᱱᱚᱜ ᱠᱟᱱ ᱛᱟᱦᱮᱸᱱ ᱪᱮᱫ ᱪᱚ? ᱩᱱᱠᱩ ᱱᱟᱜᱟᱞᱮᱱᱰ ᱚᱱᱟ ᱟᱵᱚ ᱚᱦᱚ ᱚᱱᱟ ᱠᱚᱨᱮ ᱵᱟᱝ ᱫᱚ ᱚᱠᱟ ᱥᱮᱫ ᱪᱚᱭ ᱛᱟᱦᱮᱱᱚᱜ ᱛᱮᱱ ᱱᱟᱜᱟᱞᱮᱱᱰ ᱢᱮᱱᱛᱮ ᱵᱟ-ᱵᱟ-ᱵᱟᱨᱦᱮ ᱵᱷᱩ ᱵᱟᱨᱦᱮ ᱢᱟ ᱵᱟᱝ ᱠᱟᱱ ᱱᱚᱣᱟ ᱵᱷᱟᱨᱚᱛ ᱨᱮᱭᱟᱜ ᱠᱟᱱ ᱜᱮ, ᱦᱩᱸ᱾ ᱟᱫᱚ ᱚᱱᱟ ᱚᱱᱛᱮ ᱠᱟᱹᱢᱤᱭ ᱪᱟᱞᱟᱜ ᱞᱮᱱ ᱪᱚ ᱪᱮᱫ ᱪᱚᱭ ᱡᱚᱢ ᱯᱟᱹᱨᱠᱟᱹᱣ ᱠᱟᱛᱮ ᱦᱮᱡ ᱞᱮᱱ ᱯᱟᱹᱥᱤᱡ ᱪᱚ᱾ ᱟᱫᱚ ᱥᱮᱛᱟ ᱠᱚ ᱢᱤᱫᱴᱮᱱ ᱠᱚ ᱜᱚᱡ ᱞᱮᱫᱮᱭᱟ, ᱟᱫᱚ ᱠᱚ ᱡᱚᱢ ᱞᱮᱫᱟ ᱦᱟᱺᱰᱤ ᱥᱟᱞᱤᱡ ᱠᱚ ᱡᱚᱢ ᱠᱮᱫᱮᱭᱟ᱾ ᱯᱟᱞᱮᱫ ᱠᱚ ᱧᱩ ᱠᱮᱫᱟ᱾ ᱥᱮᱛᱟ ᱦᱚᱸᱠᱚ ᱡᱚᱢ ᱠᱚ ᱛᱟᱦᱮᱸᱱᱟ ᱟᱞᱮ ᱥᱮᱫ ᱨᱮᱱ ᱦᱚᱲ ᱫᱚ᱾
ᱟᱫᱚ ᱚᱱᱠᱟ ᱫᱚ ᱟᱸᱡᱚᱢ ᱵᱟᱲᱟ ᱦᱩᱭ ᱟᱠᱟᱱᱟ ᱡᱮ ᱱᱚᱝᱠᱟ ᱡᱚᱢ ᱵᱟᱲᱟ ᱠᱚᱜᱮᱭᱟᱠᱚ ᱥᱮᱛᱟ ᱠᱚᱦᱚᱸ ᱟᱫᱚ ᱮᱸᱜ ᱚᱱᱟ ᱜᱮ ᱟᱫᱚ ᱡᱟᱭ ᱡᱮᱠᱳᱱᱳ ᱤᱭᱟᱹ ᱠᱚᱨᱮ ᱡᱮᱢᱚᱱ ᱩᱱᱠᱩ ᱱᱟᱜᱟᱞᱮᱱᱰ ᱨᱮ ᱠᱚᱫᱚ ᱩᱱᱠᱩ ᱫᱚᱠᱚ ᱠᱟ ᱦᱟᱢᱮᱥᱟ ᱜᱮᱠᱚ ᱡᱚᱢ ᱠᱚᱣᱟ, ᱟᱫᱚ ᱚᱱᱠᱟ ᱦᱤᱥᱟᱹᱵᱽ ᱛᱮᱦᱚᱸ ᱠᱚ ᱡᱚᱢ ᱫᱚᱠᱚ ᱡᱚᱢᱮᱫ ᱠᱚᱣᱟ᱾ ᱦᱩᱸ, ᱟᱫᱚ ᱜᱚᱝᱠᱮ ᱱᱚᱣᱟ ᱠᱚᱫᱚ ᱡᱚᱢ-ᱧᱩ ᱠᱚᱫᱚ ᱨᱩᱪᱤᱨ ᱩᱯᱚᱨ ᱱᱤᱨᱵᱷᱚᱨᱟ ᱡᱟᱦᱟᱸᱭ
ᱦᱮᱸ, ᱡᱟᱦᱟᱸᱭ ᱦᱟᱡᱟᱢ ᱫᱟᱲᱮ ᱴᱷᱤᱠ ᱜᱮᱭᱟ ᱟᱨ ᱡᱟᱦᱟᱸᱭ ᱵᱟᱭ ᱦᱟᱡᱟᱢᱟ ᱩᱱᱤ ᱫᱚ ᱮᱱᱛᱮᱫ ᱡᱚᱢ ᱚᱪᱩ ᱫᱟᱲᱮ ᱜᱮᱭᱟᱵᱮᱱ ᱩᱱᱤ ᱫᱚ ᱵᱟᱵᱮᱱ ᱡᱚᱢ ᱪᱚ ᱫᱟᱲᱮᱭᱟᱜ ᱦᱳᱭ ᱥᱮ᱾ ᱦᱩᱸ᱾
ᱜᱚᱝᱠᱮ ᱴᱷᱤᱠ ᱜᱮᱭᱟ ᱛᱟᱦᱞᱮ ᱥᱚᱢᱚᱭ ᱠᱚᱢᱟ ᱟᱭᱢᱟ ᱦᱩᱭ ᱵᱟᱲᱟᱭᱮᱱ ᱛᱟᱞᱟᱝᱟ ᱛᱟᱦᱞᱮ ᱱᱤᱭᱟᱹ ᱵᱮᱲᱟ ᱫᱚ ᱱᱚᱝᱠᱟ ᱜᱮ।
ᱦᱳᱭ ᱦᱳᱭ᱾
ᱦᱳᱭ ᱾